ᱦᱳᱭ ᱦᱳᱭ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱜᱚᱝᱠᱮ᱾
ᱦᱮᱸ ᱱᱟᱯᱟᱭ ᱵᱟᱲᱟ ᱜᱮᱛᱚ᱾
ᱦᱳᱭ ᱜᱚᱝᱠᱮ ᱱᱟᱯᱟᱭ ᱵᱟᱲᱟ ᱜᱮ, ᱜᱚᱝᱠᱮ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟ ᱪᱟᱸᱫᱳ ᱵᱚᱸᱜᱟ-ᱟᱜ ᱫᱟᱭᱟ ᱫᱩᱞᱟᱹᱲ ᱛᱮ᱾
ᱟᱫᱚ ᱜᱚᱝᱠᱮ ᱵᱟᱹᱥᱭᱟᱹᱢ ᱠᱚᱫᱚ ᱦᱩᱭ ᱮᱱᱟ᱾
ᱵᱟᱹᱥᱭᱟᱹᱢ ᱫᱚ ᱜᱚᱢᱠᱮ ᱟᱹᱣᱨᱤᱭᱟᱜᱼᱟ᱾
ᱚ
ᱟᱹᱵᱤᱱ ᱜᱮᱵᱤᱱ ᱵᱟᱹᱭᱥᱤᱭᱟᱹᱢ ᱮᱱᱟ ᱥᱮ ᱵᱟᱝ?
ᱦᱮᱸ ᱟᱞᱤᱧ ᱫᱚᱞᱤᱧ ᱵᱟᱹᱥᱭᱟᱹᱢ ᱟᱠᱟᱱᱟ᱾
ᱦᱮᱸ ᱛᱟᱦᱞᱮ ᱜᱚᱝᱠᱮ ᱟᱯᱮ ᱥᱮᱫ ᱫᱚ ᱫᱟᱜ ᱡᱟᱹᱯᱩ ᱚᱠᱟ ᱞᱮᱠᱟ ᱞᱟᱜᱟᱣ ᱟᱠᱟᱱᱟ᱾
ᱫᱟᱜ ᱡᱟᱯᱩᱫ ᱫᱚ ᱞᱟᱜᱟᱣ ᱟᱠᱟᱱ ᱜᱮᱭᱟ ᱵᱷᱟᱞᱤ ᱜᱮ᱾ ᱞᱟᱦᱟ ᱠᱷᱚᱱᱜᱮ ᱪᱟᱸᱫᱚ ᱵᱚᱸᱜᱟᱭ ᱠᱚᱭᱚᱜ ᱠᱟᱜ ᱞᱮᱭᱟ ᱚᱱᱟᱛᱮ ᱞᱟᱦᱟ ᱠᱷᱚᱱᱜᱮ, ᱱᱤᱭᱟᱹ ᱵᱟᱨ ᱫᱚ ᱞᱟᱦᱟ ᱠᱷᱚᱱ ᱜᱮ ᱫᱟᱜ ᱡᱟᱹᱯᱩᱫ ᱫᱚ ᱡᱟᱥᱛᱤ ᱜᱮ ᱦᱩᱭ ᱠᱟᱱᱟ᱾
ᱦᱮᱸ
ᱦᱮᱸ ᱜᱚᱢᱠᱮ ᱟᱯᱮ ᱥᱮᱡ ᱜᱮ ᱪᱮᱫ ᱞᱮᱠᱟ?
ᱟᱞᱮ ᱥᱮᱡ ᱦᱚᱸ ᱜᱚᱢᱠᱮ ᱫᱟᱜ ᱡᱟᱹᱯᱩᱫ ᱫᱚ ᱞᱟᱜᱟᱣ ᱟᱠᱟᱱ ᱜᱮᱭᱟ ᱫᱤᱱᱟᱹᱢ ᱜᱮ᱾ ᱟᱨ ᱱᱤᱛᱚᱜ ᱦᱚᱸ ᱫᱟᱜ ᱡᱟᱹᱲᱤᱭᱮᱜ ᱜᱮᱭᱟᱭ ᱜᱚᱝᱠᱮ᱾
ᱦᱳᱭ ᱦᱳᱭ
ᱦᱮᱸ ᱦᱮᱸ ᱛᱟᱦᱞᱮ ᱜᱚᱝᱠᱮ ᱪᱟᱥ ᱠᱚᱫᱚ ᱨᱟᱠᱟᱵ ᱮᱱᱟ ᱥᱮ ᱵᱟᱝ?
ᱦᱳᱭ ᱜᱚᱝᱠᱮ ᱱᱚᱜ-ᱚᱭ ᱪᱟᱥ ᱠᱚᱫᱚ ᱨᱟᱠᱟᱵ ᱵᱟᱲᱟ ᱦᱩᱭ ᱠᱟᱱᱟ᱾ ᱛᱚ ᱜᱚᱢᱠᱮ ᱟᱯᱮᱥᱮᱜ ᱜᱮ ᱛᱤᱱᱟᱹᱜ ᱴᱟ ᱞᱟᱦᱟᱭᱱᱟ?
ᱜᱚᱝᱠᱮ ᱟᱞᱮ ᱥᱮᱫ ᱫᱚ ᱢᱟ ᱢᱩᱪᱟᱹᱫ ᱟᱠᱟᱱᱟ ᱪᱟᱥ᱾ ᱠᱚᱫᱚ ᱨᱟᱠᱟᱵ ᱜᱩᱲᱤᱭᱟᱹᱣ ᱟᱠᱟᱱᱟ᱾ ᱞᱟᱦᱟ ᱠᱷᱚᱡ ᱜᱮ ᱫᱟᱜ ᱡᱟᱹᱯᱩᱫ ᱞᱟᱜᱟᱣ ᱠᱟᱜ ᱞᱮᱭᱟᱭ ᱛᱚ ᱤᱱᱟᱹ ᱛᱮ᱾ ᱞᱚᱜᱚᱱ ᱞᱚᱜᱚᱱ ᱪᱟᱥ ᱠᱚᱫᱚ ᱨᱟᱠᱟᱵ ᱮᱱᱟ᱾
ᱦᱳᱭ ᱦᱳᱭ ᱦᱳᱭ,
ᱦᱚᱭ ᱟᱹᱵᱤᱱ ᱥᱮᱫ ᱜᱮ ᱚᱠᱟ ᱞᱮᱠᱟ ᱪᱟᱥ ᱠᱚ ᱨᱟᱠᱟᱵ ᱮᱱᱟ ᱥᱮ ᱵᱟᱝ?
ᱦᱟᱹᱭ ᱟᱞᱮ ᱥᱮᱜ ᱦᱚᱸ ᱨᱟᱠᱟᱵ ᱵᱟᱲᱟᱭᱮᱱᱟ᱾
ᱦᱮᱸ᱾
ᱛᱚ ᱜᱚᱝᱠᱮ ᱞᱟᱹᱭᱫᱟᱹᱧ ᱱᱚᱜᱼᱚᱭ ᱫᱟᱜᱽ ᱡᱟᱯᱩᱫ ᱫᱟᱭ ᱛᱚ ᱟᱫᱚ ᱦᱟᱹᱠᱩ ᱠᱟᱴ ᱠᱚᱢ ᱫᱚ ᱪᱮᱫ ᱞᱮᱠᱟ ᱠᱚ ᱧᱟᱢᱚᱜ ᱠᱟᱱᱟ,
ᱜᱚᱝᱠᱮ ᱦᱟᱹᱠᱩ ᱠᱟᱴᱠᱚᱢ ᱫᱚ ᱟᱞᱮ ᱚᱱᱛᱮ ᱫᱚ ᱦᱟᱹᱠᱩ ᱫᱚ ᱩᱱᱟᱹᱜ ᱦᱟᱸᱜ ᱵᱟᱝᱠᱚ ᱧᱟᱢᱚᱜᱼᱟ᱾
ᱦᱳᱭ ᱦᱳᱭ,
ᱚᱱᱟ ᱠᱟᱴᱠᱚᱢ ᱠᱚ ᱠᱩᱪᱞᱟᱹ ᱠᱚᱫᱚ ᱩᱱᱠᱩ ᱫᱚ ᱟᱹᱰᱤ ᱡᱟᱹᱥᱛᱤ ᱜᱮᱠᱚ ᱧᱟᱢᱚᱜᱼᱟ᱾
ᱦᱚᱭ ᱦᱚᱭ᱾ ᱛᱚ ᱜᱚᱝᱠᱮ ᱞᱟᱹᱭ ᱫᱟᱞᱤᱧ ᱛᱟᱦᱚᱞᱮ ᱦᱟᱹᱠᱩ ᱠᱟᱴᱠᱚᱢ ᱠᱚᱫᱚ ᱵᱮᱱ ᱥᱟᱵ ᱵᱟᱲᱟ ᱞᱮᱫ ᱠᱚᱣᱟ ᱥᱮ ᱵᱟᱝ?
ᱦᱮᱸ ᱜᱚᱝᱠᱮ ᱦᱟᱹᱠᱩ ᱠᱟᱴᱠᱚᱢ ᱠᱚᱫᱚ ᱫᱚᱢᱮ ᱜᱮ ᱡᱚᱢ ᱦᱩᱭᱱᱟ ᱟᱹᱰᱤ ᱡᱟᱹᱥᱛᱤ ᱜᱮ᱾ ᱢᱟᱱᱮ ᱨᱤᱫ ᱠᱟᱛᱮᱜ ᱟᱸᱢᱵᱟᱲᱟᱛᱮ ᱠᱟᱴᱠᱚᱢ ᱫᱚ ᱟᱹᱰᱤ, ᱥᱚᱲᱚᱢ ᱥᱟᱹᱦᱤᱡ ᱠᱚ ᱵᱩᱡᱷᱟᱹᱣᱱᱟ ᱵᱩᱡᱷᱟᱹᱣ ᱫᱟᱹᱵᱤᱱ᱾
ᱦᱳᱭ,
ᱟᱹᱵᱤᱱ ᱵᱤᱱ ᱡᱚᱢ ᱵᱟᱲᱟ ᱟᱠᱟᱛ ᱠᱚᱣᱟ ᱥᱮ ᱵᱟᱝ?
ᱦᱳᱭ ᱜᱚᱢᱠᱮ ᱟᱹᱞᱤᱧ ᱦᱚᱸ ᱩᱱᱠᱩ ᱞᱟᱹᱴᱩ ᱠᱟᱴᱠᱚᱢ ᱠᱚ ᱫᱚᱢᱮᱞᱤᱧ ᱧᱟᱢ ᱵᱟᱲᱟ ᱠᱮᱜ, ᱠᱩᱣᱟ ᱛᱚ ᱟᱫᱚ ᱨᱟᱯᱟᱜ ᱠᱟᱛᱮᱫ, ᱨᱤᱫ ᱠᱮᱫ ᱨᱤᱫ ᱡᱚᱡᱚ ᱢᱮᱥᱟ ᱞᱤᱧ ᱨᱤᱫ ᱠᱮᱫ, ᱠᱚᱣᱟ ᱡᱚᱡᱚ ᱵᱩᱞᱩᱝ ᱢᱟᱹᱨᱤᱪ ᱠᱟᱛᱮᱫ ᱟᱹᱰᱤ ᱪᱮᱦᱨᱟ ᱠᱚ ᱥᱤᱵᱤᱞ ᱠᱟᱱ ᱛᱟᱦᱮᱸᱫ ᱜᱚᱝᱠᱮ, ᱪᱮᱫ ᱵᱮᱱ ᱞᱟᱹᱭᱟ ᱟᱫᱚ ᱩᱞᱤ ᱫᱟᱜᱽ ᱜᱮ ᱡᱚᱨᱚᱜ ᱠᱟᱱᱟ᱾
ᱟᱹᱞᱤᱧᱟᱜ ᱦᱚᱸ ᱩᱞᱤ ᱫᱟᱜᱽ ᱵᱤᱱ ᱥᱟᱨᱪᱟᱣ ᱦᱚᱪᱚ ᱠᱮᱫᱟ ᱡᱚᱡᱚ ᱠᱟᱛᱷᱟ ᱞᱟᱹᱭ ᱠᱟᱛᱮᱫ ᱜᱚᱝᱠᱮ᱾
ᱮᱸ ᱛᱚ ᱜᱚᱝᱠᱮ ᱦᱟᱹᱠᱩ ᱠᱚ ᱪᱮᱫ ᱞᱮᱠᱟ ᱠᱚ, ᱧᱟᱢ ᱵᱟᱲᱟᱭᱮᱱᱟ ᱥᱮᱵᱮᱱ ᱥᱟᱵ ᱵᱟᱲᱟ ᱠᱮᱜ ᱠᱚᱣᱟ,
ᱦᱮᱸ ᱜᱚᱝᱠᱮ ᱪᱮᱫ ᱞᱤᱧ ᱞᱟᱹᱭᱟ, ᱦᱟᱹᱠᱩ ᱠᱚᱫᱚ ᱩᱱᱟᱹᱜ ᱦᱟᱸᱜ ᱵᱟᱝᱠᱚ ᱧᱟᱢᱚᱜᱼᱟ ᱢᱟᱨᱟᱝ ᱦᱟᱹᱠᱩ ᱠᱚᱫᱚ᱾ ᱚᱱᱮ ᱩᱱᱠᱩ ᱡᱟᱦᱟᱸᱭ ᱰᱟᱹᱲᱠᱟ. ᱯᱩᱴᱷᱤ,
ᱦᱳᱭ ᱦᱳᱭ ᱦᱳᱭ,
ᱩᱱᱠᱩ ᱫᱚ ᱫᱚᱢᱮ ᱜᱮᱠᱚ ᱧᱟᱢᱚᱜᱼᱟ ᱢᱟᱱᱮ ᱵᱟᱹᱫ ᱵᱟᱹᱭᱦᱟᱹᱲ ᱠᱚ ᱪᱟᱦᱮᱞ ᱪᱮᱯᱮ ᱠᱟᱫᱟᱭ᱾ ᱛᱚ ᱚᱱᱟ ᱟᱫᱚ ᱠᱚᱜᱮ ᱡᱟᱞ ᱠᱚ ᱜᱷᱩᱱᱤ ᱠᱚ ᱯᱟᱴᱟ ᱠᱚᱞᱤᱧ ᱚᱰᱟᱣ ᱦᱚᱴᱚ ᱞᱟᱜᱼᱟ ᱱᱤᱛ ᱫᱚ ᱵᱟᱹᱞᱤᱧ ᱥᱟᱵ, ᱵᱟᱲᱟ ᱠᱮᱜ ᱠᱚᱣᱟ ᱚᱱᱠᱟ ᱨᱟᱥᱮ ᱟᱛᱮᱜ ᱞᱤᱧ ᱡᱚᱢ ᱵᱟᱲᱟ ᱠᱮᱜ ᱠᱚᱣᱟ᱾ ᱞᱟᱫ ᱟᱛᱮ ᱨᱟᱥᱮ ᱠᱟᱛᱮ ᱩᱛᱩ ᱥᱟᱶ ᱢᱮᱥᱟ ᱠᱟᱛᱮᱜ,
ᱦᱳᱭ ᱦᱳᱭ ᱦᱳᱭ,
ᱦᱩᱸ ᱟᱹᱰᱤ ᱡᱩᱛ ᱠᱚ ᱵᱩᱡᱷᱟᱹᱜᱼᱟ ᱜᱚᱝᱠᱮ᱾
ᱦᱳᱭ ᱜᱚᱝᱠᱮ ᱟᱹᱞᱤᱧ ᱦᱚᱞᱤᱧ ᱡᱚᱢ ᱵᱟᱲᱟ ᱠᱮᱜ ᱠᱚ ᱜᱮᱭᱟ᱾
ᱦᱳᱭ,
ᱟᱫᱚ ᱱᱮᱛᱟᱨ ᱨᱮᱱ ᱦᱟᱹᱠᱩ ᱫᱚᱠᱚ ᱞᱟᱹᱭᱟ ᱪᱮᱫ ᱱᱮᱛᱟᱨ ᱨᱮᱱ ᱜᱮ ᱫᱚᱢᱮ ᱠᱚ ᱥᱤᱵᱤᱞᱟ,
ᱦᱳᱭ ᱦᱳᱭ ᱦᱳᱭ ᱱᱮᱛᱟᱨ ᱨᱮᱱ ᱩᱱᱠᱩ ᱪᱟᱹᱲᱠᱟᱹ ᱠᱚ᱾ ᱦᱮᱸ ᱥᱮ ᱩᱱᱠᱩ ᱫᱚ ᱟᱨᱦᱚᱸ ᱟᱹᱰᱤ ᱠᱚ ᱥᱤᱵᱤᱞᱟ, ᱴᱚᱢᱮᱴᱳ ᱟᱛᱮᱜ ᱵᱤᱞᱟᱹᱛᱤ ᱟᱛᱮᱜ ᱡᱟᱦᱟᱸ ᱠᱚ ᱞᱟᱹᱭ ᱫᱟ,
ᱦᱳᱭ ᱦᱳᱭ,
ᱚᱱᱟ ᱠᱚ ᱟᱛᱮ ᱡᱷᱟᱞ ᱡᱷᱟᱞ ᱩᱛᱩ ᱠᱟᱛᱮᱜ ᱩᱯᱷ ᱫᱟᱠᱟ ᱜᱮ ᱠᱩᱴᱷᱤᱱ ᱪᱮᱦᱨᱟ ᱡᱚᱢᱚᱜᱚᱜ ᱫᱚ, ᱜᱚᱝᱠᱮ ᱟᱹᱰᱤ ᱜᱟᱱ ᱫᱟᱠᱟ ᱵᱮᱱ ᱡᱚᱢ ᱪᱟᱵᱟᱭᱮᱜ᱾
ᱮᱠᱫᱚᱢ ᱡᱚᱛᱷᱟᱛ ᱠᱟᱛᱷᱟ ᱵᱤᱱ ᱨᱚᱲ ᱠᱟᱫᱟ ᱜᱚᱢᱠᱮᱼᱼ ᱟᱫᱚ ᱜᱚᱝᱠᱮ ᱞᱟᱹᱭ ᱫᱟᱞᱤᱧ ᱱᱚᱜ-ᱚᱭ ᱛᱚ ᱥᱤᱛᱩᱝ ᱫᱤᱱ ᱢᱟ ᱪᱟᱵᱟᱭᱮᱱ ᱱᱚᱜ-ᱚᱭ ᱡᱟᱹᱯᱩᱫ ᱫᱤᱱ ᱵᱚᱞᱚᱭᱮᱱᱟ᱾
ᱦᱳᱭ
ᱟᱫᱚ ᱩᱞ ᱠᱚᱫᱚ ᱟᱢᱥᱤ ᱵᱟᱲᱟ ᱠᱟᱫᱟ ᱵᱮᱱ ᱥᱮ ᱵᱟᱝ?
ᱟᱫᱚ ᱟᱢᱥᱤ ᱫᱚ ᱵᱟᱹᱞᱤᱧ ᱟᱢᱥᱤ ᱠᱟᱜᱼᱟ ᱜᱚᱢᱠᱮᱼᱼ ᱟᱞᱮ ᱚᱱᱛᱮ ᱫᱚ ᱚᱱᱠᱟ ᱵᱟᱠᱚ ᱟᱢᱥᱤ ᱵᱟᱲᱟᱭ ᱜᱮᱭᱟ ᱦᱮᱸ ᱪᱚ ᱵᱟᱹᱞᱤᱧ ᱧᱮᱞ ᱵᱟᱲᱟ ᱠᱟᱜ ᱠᱚᱣᱟ ᱢᱮᱱᱠᱷᱟᱱ ᱟᱹᱞᱤᱧ ᱫᱚᱼᱼ ᱚᱱᱠᱟ ᱠᱟᱛᱮᱫ ᱵᱟᱹᱞᱤᱧ ᱡᱚᱢ ᱵᱟᱲᱟ ᱠᱟᱜᱼᱟ ᱟᱹᱵᱤᱱ ᱵᱤᱱ ᱡᱚᱢ ᱵᱟᱲᱟ ᱟᱠᱟᱜᱼᱟ ᱪᱮᱛᱟ᱾
ᱦᱳᱭ ᱦᱳᱭ ᱜᱚᱢ ᱜᱚᱢᱠᱮᱼᱼ
ᱟᱢᱥᱤ ᱫᱚ ᱪᱮᱫ ᱞᱮᱠᱟ ᱠᱚ ᱟᱢᱥᱤᱭᱟ ᱚᱱᱟ ᱩᱞ ᱫᱚ ᱡᱚᱠᱷᱚᱱ ᱜᱟᱫᱟᱨ ᱠᱚᱜᱼᱟ᱾
ᱦᱳᱭ
ᱩᱱ ᱥᱚᱢᱚᱭ ᱠᱚ ᱛᱤᱭᱟᱹᱜᱟ ᱢᱟᱱᱮ ᱵᱤᱞᱤ ᱫᱚ ᱵᱟᱝᱠᱚ ᱵᱤᱞᱤ ᱚᱪᱚᱣᱟᱜᱼᱟ᱾
ᱦᱮᱸ ᱟᱪᱪᱷᱟ
ᱩᱱ ᱥᱚᱢᱟᱹᱭ ᱛᱤᱭᱚᱜ ᱠᱟᱛᱮᱫ ᱚᱱᱟ ᱜᱮᱫ ᱵᱟᱲᱟᱭᱟᱠᱚᱼᱼ ᱜᱮᱫ ᱵᱟᱲᱟ ᱠᱟᱛᱮᱫ ᱠᱚ ᱛᱟᱥᱮ ᱨᱚᱦᱚᱲ ᱠᱟᱜᱼᱟ ᱦᱟᱴᱟᱜ ᱠᱚᱨᱮᱼᱼ
ᱦᱮᱸ
ᱟᱨ ᱚᱱᱟ ᱡᱚᱠᱷᱚᱡ ᱨᱚᱦᱚᱲᱚᱜᱼᱟ᱾ ᱩᱱ ᱫᱚ ᱡᱟᱦᱟᱸᱱᱟᱜ ᱨᱮᱜᱮ ᱠᱚ ᱵᱟᱭ ᱫᱚᱦᱚ ᱠᱟᱜᱼᱟ ᱟᱨ ᱱᱤᱛᱚᱜ᱾ ᱡᱚ ᱱᱤᱛᱚᱜ ᱡᱚ ᱤᱭᱟᱹ ᱱᱤᱛᱚᱜ ᱫᱚ ᱵᱟᱝ ᱧᱟᱢᱚᱜᱼᱟ ᱛᱚ ᱥᱟᱹᱵᱽᱡᱤ ᱠᱚᱫᱚ, ᱟᱫᱚ ᱚᱱᱟᱼᱼ ᱠᱚᱜᱮ ᱡᱚᱢ ᱵᱟᱲᱟᱭᱟᱠᱚ ᱩᱛᱩ ᱵᱟᱲᱟ ᱠᱟᱛᱮ ᱟᱹᱰᱤ ᱢᱚᱡᱽ ᱵᱟᱹᱭ ᱵᱩᱡᱷᱟᱹᱜᱼᱟ ᱜᱚᱢᱠᱮ ᱪᱮᱫ ᱵᱮᱱ ᱞᱟᱹᱭᱟ᱾
ᱦᱮᱸ ᱟᱪᱪᱷᱟ ᱚᱱᱠᱟ ᱠᱟᱛᱮᱫ ᱠᱚ ᱟᱢ ᱥᱤᱭᱟ ᱵᱟᱝ?
ᱦᱳᱭ ᱦᱳᱭ ᱦᱳᱭ
ᱟᱹᱞᱤᱧ ᱫᱚ ᱦᱟᱸᱜ ᱚᱱᱠᱟ ᱠᱟᱛᱮ ᱫᱚ ᱵᱟᱹᱞᱤᱧ ᱡᱚᱢ ᱵᱟᱲᱟᱣ ᱟᱠᱟᱜᱼᱟ᱾ ᱡᱟᱦᱟᱸᱱᱟᱜ ᱵᱟᱡᱟᱨ ᱠᱚᱨᱮᱱᱟᱜ ᱦᱟᱴ ᱠᱚᱨᱮᱱᱟᱜ ᱡᱟᱦᱟᱸ ᱠᱚ ᱟᱹᱠᱷᱨᱤᱧᱟ ᱦᱮᱸ ᱥᱮᱼᱼ
ᱦᱳᱭ ᱦᱳᱭ
ᱦᱳᱭ ᱚᱱᱠᱟᱱᱟᱜ ᱠᱚᱫᱚᱞᱤᱧ ᱡᱚᱢ ᱵᱟᱲᱟᱣ ᱟᱠᱟᱫ ᱜᱮᱭᱟ᱾
ᱟᱫᱚ ᱜᱚᱝᱠᱮ ᱞᱟᱹᱭᱮᱫ ᱛᱟᱦᱮᱸᱫ ᱞᱤᱧ ᱟᱵᱮᱱ ᱦᱚᱸ ᱚᱱᱟ ᱟᱢ ᱪᱤᱭᱟᱹ ᱠᱟᱛᱮᱫ ᱧᱮᱞ ᱞᱮᱜᱟᱭ ᱵᱮᱱ ᱪᱮᱫ ᱞᱮᱠᱟ ᱥᱤᱵᱤᱞᱟ᱾ ᱟᱹᱞᱤᱧ ᱢᱟᱞᱤᱧ ᱞᱟᱹᱭ ᱠᱮᱫ ᱟᱹᱰᱤᱜᱟᱱ ᱥᱤᱵᱤᱞᱟ ᱟᱫᱚ ᱟᱵᱮᱱ ᱦᱚᱸ ᱠᱟᱹᱴᱤᱡ ᱧᱮᱞ ᱞᱮᱜᱟᱭ ᱵᱮᱱᱼᱼ
ᱦᱳᱭ ᱦᱳᱭ ᱡᱟᱦᱟᱸ ᱞᱮᱠᱟ ᱵᱤᱱ ᱞᱟᱹᱭ ᱠᱮᱫᱼᱟ ᱡᱮ ᱫᱚᱢᱮ ᱥᱤᱵᱤᱞᱟ ᱟᱫᱚᱼᱼ ᱟᱹᱞᱤᱧ ᱦᱚᱞᱤᱧ ᱢᱚᱱᱮ ᱵᱟᱲᱟᱭᱫᱟ ᱚᱱᱠᱟ ᱠᱟᱛᱮ ᱢᱤᱫ ᱫᱷᱟᱣ ᱡᱚᱢ ᱠᱟᱜᱼᱼ ᱛᱮ ᱞᱤᱧ ᱞᱟᱜᱟᱣᱟᱜᱼᱟ ᱥᱟᱹᱨᱤ ᱥᱮ ᱱᱟᱥᱮ ᱫᱚᱢᱮ ᱜᱮ ᱥᱤᱵᱤᱞᱟ ᱞᱟᱹᱭ ᱠᱮᱜᱼᱟ ᱵᱤᱱ? ᱦᱩᱸ ᱞᱟᱹᱭ ᱛᱮᱜᱮ ᱢᱚᱪᱟ ᱠᱷᱚᱡ ᱩᱞᱤ ᱫᱟᱜ ᱵᱤᱱ ᱥᱟᱨᱥᱟᱣ ᱦᱚᱪᱚ ᱠᱮᱜ ᱛᱟᱹᱞᱤᱧᱟ?
ᱦᱟᱹᱭ ᱦᱟᱹᱭ
ᱦᱮᱸ ᱟᱪᱪᱷᱟ
ᱦᱮᱸ ᱢᱤᱫ ᱫᱷᱟᱣ ᱡᱚᱢ ᱞᱮᱜᱟᱭ ᱵᱮᱱ ᱥᱮ ᱟᱫᱚ ᱢᱟᱱᱮ ᱡᱚᱢ ᱜᱮ ᱵᱩᱡᱷᱟᱹᱣ ᱵᱮᱱᱟ᱾
ᱦᱩᱸ ᱟᱪᱪᱷᱟ ᱞᱟᱜᱟᱣ ᱟᱹᱞᱤᱧ ᱢᱤᱫ ᱫᱷᱟᱣ ᱜᱟᱱ᱾
ᱦᱟᱹᱭ ᱦᱟᱹᱭ
ᱟᱫᱚ ᱜᱚᱝᱠᱮ ᱞᱟᱹᱭ ᱫᱟᱹᱞᱤᱧ ᱠᱩᱪᱞᱟᱹ ᱠᱚᱵᱤᱱ ᱡᱚᱢ ᱵᱟᱲᱟᱣ ᱟᱠᱟᱫ ᱠᱚᱣᱟ ᱥᱮ ᱵᱟᱝ?
ᱦᱮᱸ ᱠᱩᱪᱞᱟᱹ ᱠᱚᱫᱚ ᱟᱞᱮ ᱥᱮᱫ ᱫᱚ ᱚᱱᱠᱟ ᱫᱚ ᱵᱟᱝ ᱠᱚ ᱧᱟᱢᱚᱜᱼᱟ ᱠᱚᱢ ᱜᱮᱠᱚ ᱧᱟᱢᱚᱜᱼᱟ᱾ ᱟᱫᱚ ᱟᱹᱞᱤᱧ ᱫᱚ ᱵᱟᱹᱞᱤᱧ ᱥᱟᱵ ᱫᱟᱲᱮᱣ ᱟᱠᱟᱫ ᱠᱚᱣᱟ ᱛᱚᱼᱼ ᱟᱫᱚ ᱟᱵᱮᱱ ᱜᱮ ᱡᱩᱫᱤ ᱵᱮᱱᱼᱼ ᱥᱟᱵ ᱫᱟᱲᱮ ᱟᱠᱟᱫ ᱠᱷᱟᱱ ᱠᱟᱹᱴᱤᱡ ᱞᱟᱹᱭ ᱟᱹᱞᱤᱧ ᱵᱮᱱ ᱪᱮᱫ ᱞᱮᱠᱟ ᱠᱚ ᱥᱤᱵᱤᱞᱟ ᱥᱮ ᱪᱮᱫ ᱞᱮᱠᱟᱛᱮ ᱠᱚ ᱡᱚᱢ ᱠᱚᱣᱟ?
ᱦᱚᱸᱜ ᱟ ᱜᱚᱝᱠᱮ, ᱩᱱᱠᱩ ᱫᱚ ᱟᱹᱰᱤ ᱟᱸᱴ ᱜᱮᱠᱚ ᱥᱤᱵᱤᱞᱟ ᱦᱮᱸ ᱥᱮ ᱾ ᱢᱟᱱᱮ ᱡᱚᱠᱷᱚᱱ ᱩᱛᱩ ᱠᱟᱛᱮᱫ ᱵᱤᱱ ᱡᱚᱢ ᱠᱚᱣᱟ ᱥᱮ ᱵᱟᱝᱵᱤᱱ ᱵᱩᱡᱽ ᱫᱟᱲᱮᱣᱟᱠᱚᱣᱟ ᱱᱚᱣᱟ ᱫᱚᱼᱼ ᱟᱸ ᱦᱟᱹᱠᱩ ᱩᱱᱠᱩ ᱪᱟᱹᱲᱠᱟᱹ ᱦᱟᱹᱠᱩ ᱵᱤᱱ ᱡᱚᱢᱮᱜ ᱠᱚᱣᱟ ᱥᱮ ᱠᱩᱪᱞᱟᱹ ᱦᱟᱠᱩ?
ᱦᱳᱭ ᱦᱳᱭ ᱦᱳᱭ
ᱦᱚᱭ ᱢᱟᱱᱮᱼᱼ ᱦᱩᱸ, ᱡᱩᱫᱤ ᱚᱱᱠᱟ ᱟᱹᱵᱤᱱ ᱵᱤᱱ ᱥᱟᱵ ᱠᱚ ᱠᱷᱟᱡ ᱫᱚ ᱟᱹᱵᱤᱱ ᱜᱮ ᱡᱩᱫᱤ ᱵᱤᱱ ᱩᱛᱩ ᱠᱚᱣᱟ ᱠᱟᱹᱴᱤᱡ ᱦᱤᱨᱠᱟᱹ ᱧᱚᱜ ᱵᱩᱡᱷᱟᱹᱜᱼᱟ ᱥᱮ ᱾ ᱢᱟᱱᱮ ᱧᱮᱞ ᱡᱚᱝ ᱛᱮᱦᱚᱸ ᱵᱤᱧ ᱞᱮᱠᱟ ᱠᱚ ᱧᱮᱞᱚᱜᱼᱟ, ᱢᱟᱱᱮ ᱡᱷᱚᱛᱚ ᱦᱚᱲ ᱫᱚᱼᱼ ᱱᱚᱝᱠᱟ ᱠᱚ ᱦᱤᱨᱠᱟᱹ ᱟᱠᱚᱣᱟ ᱢᱤᱫ ᱵᱟᱨ ᱦᱚᱲ ᱫᱚ ᱦᱮᱸ ᱥᱮ ᱾ ᱦᱮᱸ ᱢᱟᱱᱮ ᱩᱛᱩ ᱯᱚᱨ ᱫᱚ ᱟᱹᱰᱤ ᱜᱮ ᱵᱟᱹᱵᱤᱱ ᱵᱩᱡᱽ ᱮᱫᱟ ᱱᱚᱣᱟ ᱫᱚ ᱠᱩᱪᱞᱟᱹ ᱡᱤᱞ ᱠᱟᱱᱟ ᱥᱮ ᱪᱟᱹᱲᱠᱟᱹ ᱦᱟᱠᱩ ᱡᱤᱞ ᱾ ᱚᱱᱟ ᱵᱟᱭ ᱵᱩᱡᱷᱟᱹᱜᱼᱟ, ᱢᱤᱫ ᱜᱮᱢ ᱵᱩᱡᱷᱟᱹᱣᱟ ᱾
ᱦᱳᱭ ᱦᱳᱭ, ᱦᱮᱸ ᱛᱚ ᱜᱚᱢᱠᱮ ᱢᱤᱫᱴᱟᱝ ᱠᱟᱛᱷᱟ ᱞᱤᱧ ᱟᱸᱡᱚᱢ ᱠᱟᱫᱟ ᱚᱨᱚᱼᱼ
ᱦᱳᱭ
ᱡᱮ ᱠᱩᱪᱞᱟᱹ ᱦᱟᱹᱠᱩ ᱡᱚᱢ ᱞᱮᱠᱷᱟᱱ ᱢᱟᱭᱟᱝ ᱠᱚ ᱵᱟᱹᱲᱛᱤᱜᱼᱟ ᱥᱮ ᱪᱮᱫ ᱡᱮ?
ᱦᱳᱭ ᱦᱳᱭ ᱚᱱᱟ ᱫᱚ ᱮᱠᱟᱞ ᱜᱮ ᱥᱟᱹᱨᱤ ᱠᱟᱛᱷᱟ ᱠᱟᱱ ᱜᱮᱭᱟ, ᱠᱩᱪᱞᱟᱹ ᱦᱟᱠᱩ ᱡᱚᱢ ᱞᱮᱠᱷᱟᱡᱼᱼ ᱮᱸᱜ ᱮᱸ ᱢᱟᱭᱟᱝ ᱫᱚ ᱡᱟᱹᱥᱛᱤᱜ ᱜᱮᱭᱟ ᱾ ᱟᱸ ᱜᱚᱝᱠᱮ ᱟᱞᱮ ᱥᱮᱫ ᱫᱚ, ᱩᱝᱠᱩ ᱠᱩᱪᱞᱟᱹ ᱦᱟᱠᱩ ᱦᱟᱴ ᱠᱚᱨᱮ ᱦᱚᱸ ᱠᱚ ᱟᱹᱠᱷᱨᱤᱧ ᱠᱚᱣᱟ ᱾
ᱦᱳᱭ ᱦᱳᱭ ᱢᱟᱱᱮ ᱟᱯᱮ ᱥᱮᱫ ᱫᱚ ᱡᱟᱹᱥᱛᱤ ᱜᱮᱠᱚ ᱧᱟᱢᱚᱜᱼᱟ ᱾
ᱦᱳᱭ, ᱢᱟᱱᱮ ᱩᱱᱠᱩ ᱡᱟᱸᱦᱟ ᱫᱤᱠᱩ ᱪᱷᱟᱹᱛᱤᱠ ᱠᱚ ᱢᱮᱱᱟᱜ ᱠᱚᱣᱟ ᱩᱱᱠᱩ ᱫᱚ ᱟᱨ ᱦᱚᱸᱼᱼ ᱦᱟᱴ ᱠᱚᱨᱮ ᱠᱤᱨᱤᱧ ᱠᱟᱛᱮᱫ ᱟᱹᱰᱤ ᱡᱟᱹᱥᱛᱤ ᱠᱚ ᱡᱚᱢ ᱠᱚᱣᱟ ᱾
ᱦᱳᱭ ᱦᱳᱭ ᱦᱳᱭ
ᱟᱹᱵᱤᱱ ᱥᱮᱫ ᱚᱱᱠᱟ ᱦᱟᱴ ᱠᱚᱨᱮ ᱵᱟᱠᱚ ᱟᱹᱠᱷᱨᱤᱧ ᱵᱟᱲᱟᱣ ᱟᱠᱟᱫ ᱠᱚᱣᱟ ᱟᱯᱮ ᱥᱮᱫ ᱜᱚᱝᱠᱮ?
ᱟᱞᱮ ᱥᱮᱫ ᱫᱚ ᱚᱱᱠᱟ ᱫᱚ ᱵᱟᱠᱚ ᱧᱟᱢᱚᱜ-ᱟ ᱛᱚ, ᱟᱫᱚ ᱚᱱᱮ ᱚᱲᱟᱜ ᱨᱮ ᱡᱚᱢ ᱵᱟᱲᱟ ᱞᱮᱠᱟ ᱜᱮ ᱡᱩᱫᱤ ᱾ ᱥᱟᱵ ᱵᱟᱲᱟ ᱠᱚ ᱠᱷᱟᱱ, ᱛᱚ ᱟᱹᱞᱤᱧ ᱫᱚ ᱟᱹᱣᱨᱤ ᱞᱤᱧ ᱥᱟᱵ ᱠᱚᱣᱟ ᱱᱤᱛᱚᱜ ᱫᱷᱟᱹᱵᱤᱡ ᱛᱮ ᱾
ᱦᱮᱸ ᱟᱪᱪᱷᱟ, ᱢᱟᱱᱮ ᱠᱟᱹᱴᱤᱡ ᱠᱚᱢ ᱧᱚᱜ ᱠᱚ ᱧᱟᱢᱚᱜ ᱜᱮᱭᱟ ᱵᱟᱝ ᱾
ᱦᱳᱭ ᱦᱳᱭ
ᱩᱱᱠᱩ ᱢᱟ ᱥᱟᱵ ᱡᱚᱠᱷᱚᱡ ᱫᱚ ᱵᱷᱩᱜᱟᱹᱜ ᱠᱷᱚᱱ ᱡᱚᱠᱷᱚᱱ ᱵᱷᱩᱜᱟᱹᱜ ᱠᱚᱨᱮ ᱠᱚ ᱛᱟᱸᱦᱮᱱᱟ ᱥᱮ ᱾
ᱦᱳᱭ ᱦᱳᱭ
ᱦᱮᱸ ᱚᱸᱰᱮ ᱠᱷᱚᱡ ᱩᱰᱩᱠ ᱫᱚ ᱟᱹᱰᱤ ᱢᱩᱥᱠᱤᱞ ᱜᱮᱭᱟ ᱜᱚᱝᱠᱮ ᱾ ᱵᱟᱝ ᱵᱤᱱ ᱩᱰᱩᱜ ᱫᱟᱲᱮᱣ ᱠᱚᱣᱟ ᱥᱟᱵ ᱞᱮᱠᱷᱟᱡ ᱦᱚᱸ ᱩᱱᱠᱩ ᱞᱮᱸᱡᱮᱨᱚᱜᱼᱟ ᱠᱚ ᱥᱮ ᱫᱚᱢᱮ ᱾ ᱢᱟᱱᱮ, ᱛᱤ ᱛᱮ ᱠᱷᱟᱹᱞᱤ ᱛᱤ ᱛᱮ ᱵᱚ ᱥᱟᱵᱼᱼ ᱵᱟᱵᱚᱱ ᱫᱚᱦᱚ ᱫᱟᱲᱮᱣ ᱠᱚᱣᱟ, ᱫᱚᱢᱮ ᱠᱚ ᱯᱩᱪᱩᱡᱩᱜᱼᱟ ᱦᱮᱸ ᱥᱮ ᱾ ᱢᱟᱱᱮ ᱟᱹᱞᱤᱧ ᱫᱚ ᱚᱱᱠᱟ ᱯᱟᱴᱟ ᱜᱷᱩᱱᱤ ᱠᱚ ᱞᱤᱧ ᱚᱰᱟᱣ ᱵᱟᱲᱟ ᱠᱟᱜᱼᱟ ᱾ ᱥᱮᱡ ᱚᱱᱟ ᱠᱚᱨᱮ ᱦᱚᱸ ᱠᱚ ᱡᱷᱟᱹᱞᱤ ᱵᱟᱲᱟᱣ ᱠᱟᱱ ᱜᱮᱭᱟ ᱾
ᱟᱫᱚ ᱜᱚᱝᱼᱼ ᱠᱮ ᱟᱨᱚ, ᱚᱱᱟ ᱨᱚᱦᱚᱲ ᱡᱟᱹᱱᱩᱢ ᱵᱤᱱ ᱡᱚᱢ ᱵᱟᱲᱟᱣ ᱠᱟᱫᱟ ᱥᱮ ᱵᱟᱝ, ᱩᱛᱩ ᱠᱟᱛᱮᱫ?
ᱦᱮᱸ ᱦᱮᱸ ᱚᱱᱟ ᱦᱚᱸᱞᱤᱧ ᱡᱚᱢ ᱵᱟᱲᱟᱣ ᱠᱟᱜᱼᱟ ᱟᱪᱟᱨ ᱟᱛᱮ, ᱛᱟᱯᱚᱨᱮᱼᱼ ᱮ ᱩᱛᱩ ᱠᱟᱛᱮᱫ ᱾
ᱦᱳᱭ ᱦᱳᱭ
ᱦᱩᱸ ᱦᱩᱸ ᱜᱚᱝᱠᱮ ᱩᱛᱩ ᱠᱟᱛᱮᱜ ᱢᱟ ᱟᱹᱰᱤ ᱪᱮᱦᱨᱟ ᱵᱩᱡᱷᱟᱹᱜᱼᱟ ᱴᱚᱠ ᱴᱚᱠ ᱾
ᱦᱳᱭ ᱦᱳᱭ
ᱢᱟᱱᱮ ᱚᱱᱟ ᱥᱟᱶᱛᱮ ᱢᱟᱹᱰᱤ ᱫᱟᱠᱟ ᱛᱟᱸᱦᱮ ᱞᱮᱱ ᱠᱷᱟᱡ ᱥᱮ ᱚᱱᱟ ᱼᱼ ᱢᱤᱫ ᱵᱟᱹᱴᱤ ᱢᱟᱹᱰᱤ ᱫᱟᱠᱟ ᱡᱚᱢ ᱪᱟᱵᱟ ᱜᱚᱜ ᱠᱟᱜ-ᱟ ᱚᱱᱟ ᱩᱛᱩ ᱥᱟᱶᱜᱮ᱾
ᱦᱳᱭ ᱦᱳᱭ ᱮᱫᱚᱢ ᱡᱚᱛᱷᱟᱫ᱾ ᱠᱟᱛᱷᱟ ᱵᱮᱢ ᱨᱚᱲ ᱠᱟᱫᱟ, ᱟᱫᱚ ᱩᱱᱟᱹᱜ ᱟᱫᱚ ᱱᱚᱜ-ᱚᱭ ᱛᱚ ᱡᱟᱹᱯᱩᱫ ᱫᱤᱱ᱾ ᱡᱟᱹᱯᱩᱫ ᱫᱤᱱ ᱜᱮ ᱡᱚᱢ ᱫᱚ ᱚᱱᱟ ᱦᱚᱸ ᱜᱟᱱᱚᱜ-ᱟ᱾ ᱵᱷᱟᱹᱞᱮ ᱧᱚᱜ ᱫᱚ᱾
ᱦᱳᱭ
ᱠᱷᱮᱛ ᱠᱚᱨᱮ ᱠᱟᱹᱢᱤ ᱠᱚ ᱪᱟᱞᱟᱣ ᱵᱟᱲᱟ ᱠᱟᱛᱮᱫ ᱨᱟᱠᱟᱵ ᱵᱟᱲᱟ ᱠᱟᱛᱮᱫ ᱟᱹᱰᱤ ᱪᱮᱦᱨᱟ ᱟᱹᱰᱤ ᱾ ᱯᱟᱭ ᱵᱩᱡᱩᱜ-ᱟ᱾
ᱦᱳᱭ ᱦᱳᱭ ᱚᱱᱟ᱾ ᱡᱟᱱᱩᱢ ᱠᱟᱛᱷᱟ ᱵᱮᱱ ᱞᱟᱹᱭ ᱠᱮᱜ ᱠᱷᱟᱡ ᱟᱨᱚ ᱢᱚᱪᱟ ᱠᱷᱚᱱ ᱜᱮ ᱩᱞᱤ ᱫᱟᱜ ᱥᱟᱨᱥᱟᱜ ᱠᱟᱱ ᱛᱟᱹᱞᱤᱧᱟ᱾ ᱚᱱᱟ ᱴᱚᱠ ᱡᱤᱱᱤᱥ ᱠᱚ ᱡᱚᱢ ᱞᱮᱠᱷᱟᱡ ᱟᱸᱡᱚᱢ ᱞᱮᱠᱷᱟᱡ ᱥᱮ᱾ ᱚᱱᱟ ᱢᱚᱪᱟ ᱨᱮᱫᱚ ᱩᱞᱤ ᱫᱟᱜ ᱥᱟᱲᱥᱟᱜ ᱜᱮᱭᱟ᱾
ᱦᱳᱭ ᱦᱳᱭ ᱦᱳᱭ
ᱟᱫᱚ ᱜᱚᱝᱠᱮ ᱟᱵᱤᱱ ᱥᱮᱫ ᱢᱟ ᱚᱱᱠᱟ ᱧᱟᱢᱚᱜ-ᱟ ᱥᱮ ᱵᱟᱝ ᱡᱟᱹᱥᱛᱤ ᱧᱚᱜ ᱥᱮ ᱚᱱᱠᱟ ᱢᱤᱫ᱾ ᱵᱟᱨ ᱧᱟᱢᱚᱜ-ᱟ ᱡᱟᱹᱱᱩᱢ ᱵᱤᱞᱤ ᱠᱚ ᱫᱚ᱾
ᱟᱞᱮ ᱥᱮᱫ ᱦᱚ ᱡᱟᱹᱥᱛᱤ ᱜᱮ ᱧᱟᱢᱚᱜ-ᱟ ᱧᱟᱢ ᱫᱚ᱾ ᱟᱫᱚ ᱦᱚᱸᱜ-ᱚᱭ ᱨᱚᱦᱚᱲ ᱵᱟᱲᱟᱣ ᱠᱟᱫᱟ ᱞᱮ ᱟᱫᱚ ᱡᱚᱢ ᱵᱟᱲᱟ ᱫᱚ ᱦᱩᱭᱩᱜ ᱠᱟᱱ ᱜᱮᱭᱟ᱾
ᱟᱪᱪᱷᱟ
ᱟᱫᱚ ᱜᱚᱝᱠᱮ ᱟᱯᱮ ᱥᱮᱫ ᱪᱮᱫ ᱞᱮᱠᱟ ᱧᱟᱢᱚᱜ ᱠᱟᱱᱟ?
ᱦᱩᱭ ᱟᱞᱮ ᱥᱮᱫ ᱦᱚᱸ ᱢᱟ ᱟᱹᱰᱤ ᱡᱟᱹᱥᱛᱤ ᱜᱮ ᱧᱟᱢᱚᱜ-ᱟ ᱡᱟᱹᱱᱩᱢ ᱵᱤᱞᱤ ᱠᱚ ᱫᱚ᱾
ᱦᱳᱭ ᱦᱳᱭ
ᱢᱟᱱᱮ ᱞᱟᱹᱭ ᱫᱟᱲᱮᱭᱟᱜ-ᱟ ᱵᱤᱱ ᱟᱞᱮ ᱚᱱᱛᱮ ᱫᱚ ᱢᱟᱱᱮ ᱦᱮᱸ ᱚᱲᱟᱜ ᱠᱤ ᱚᱲᱟᱜ ᱢᱮᱱᱟᱜ ᱛᱟᱠᱚᱣᱟ ᱫᱟᱨᱮ ᱡᱟᱹᱱᱩᱢ ᱫᱟᱨᱮ
ᱦᱳᱭ ᱦᱳᱭ ᱦᱳᱭ
ᱟᱵᱟᱨ ᱚᱱᱟ ᱠᱟᱹᱴᱤᱡ ᱡᱟᱦᱟᱸ ᱠᱚᱨᱮ ᱵᱤᱨ ᱜᱟᱡᱟᱲ ᱠᱚ ᱢᱮᱱᱟᱜ-ᱟ ᱚᱱᱟ ᱠᱚᱨᱮ ᱦᱚᱸ ᱧᱟᱢᱚᱜ ᱜᱮᱭᱟ᱾
ᱦᱳᱭ ᱦᱳᱭ ᱦᱳᱭ ᱟᱨᱚ ᱜᱚᱢᱠᱮ ᱱ ᱱᱮᱛᱟᱨ ᱫᱚ ᱟᱨᱚ ᱠᱤᱛᱟᱹ ᱠᱷᱤᱡᱩᱨ ᱠᱚ ᱧᱟᱢᱚᱜ-ᱟ ᱟᱫᱚ ᱠᱤᱛᱟᱹ ᱠᱷᱤᱡᱩᱨ ᱠᱚ ᱪᱮᱫ ᱞᱮᱠᱟ ᱟᱯᱮᱥᱮᱫ ᱧᱟᱢᱚᱜ ᱠᱟᱱᱟ
ᱦᱳᱭ ᱚᱱᱟ ᱠᱚᱦᱚᱸ ᱧᱟᱢᱚᱜ ᱜᱮᱭᱟ ᱫᱚᱢᱮᱜ ᱜᱮ ᱚᱱᱟ ᱠᱟᱹᱴᱤᱡ ᱨᱮ ᱞᱤᱧ ᱞᱟᱹᱭᱮᱫ ᱫᱚ ᱫᱚᱢᱮᱮᱞᱤᱧ ᱦᱟᱞᱟᱝ ᱵᱟᱲᱟ ᱠᱟᱜ-ᱟ ᱚᱱᱠᱟ ᱵᱷᱳᱨ ᱵᱷᱳᱨ ᱛᱮ ᱪᱟᱞᱟᱣ ᱠᱟ ᱛᱮᱫ ᱯᱟᱭ ᱛᱟᱝ ᱯᱩᱭ ᱛᱩ ᱧᱚᱜ ᱢᱟᱱᱮ ᱟᱹᱞᱤᱧ ᱞᱟᱦᱟ ᱟᱞᱚ ᱠᱚ ᱪᱟᱞᱟᱣ ᱠᱟᱛᱮ ᱟᱞᱚ ᱠᱚ ᱦᱟᱞᱟᱝ ᱪᱟᱵᱟᱭ ᱢᱟ ᱚᱱᱟ ᱵᱚᱛᱚᱨ ᱛᱮ ᱢᱟᱱᱮ ᱞᱟᱦᱟ ᱞᱟᱦᱟ ᱞᱤᱧ ᱪᱟᱞᱟᱣ ᱠᱟᱜ-ᱟ᱾
ᱟᱫᱚ ᱜᱚᱢᱠᱮ ᱟᱹ ᱵᱤᱱ ᱥᱮᱫ ᱦᱚᱸ ᱧᱟᱢ ᱵᱟᱲᱟᱜ ᱟᱛᱚ
ᱟᱹᱞᱤᱧ ᱥᱮᱫ ᱦᱚᱸ ᱡᱟᱹᱥᱛᱤ ᱜᱮ ᱧᱟᱢᱚᱜ-ᱟ ᱟᱹᱞᱤᱧ ᱦᱚᱸ ᱟᱵᱮᱱᱠᱟᱜ ᱜᱮ᱾ ᱯᱟᱭᱛᱟᱝ ᱯᱚᱭᱛᱩᱝ ᱨᱮ ᱥᱮᱛᱟᱜ ᱵᱷᱳᱨ ᱨᱮ ᱵᱮᱨᱮᱫ ᱠᱟᱛᱮᱜ ᱚᱱᱠᱟ ᱫᱟᱹᱲ ᱤᱫᱤ ᱵᱟᱲᱟ ᱦᱩᱭ ᱠᱟᱱᱟ
ᱦᱳᱭ ᱟᱪᱪᱷᱟ
ᱱᱤᱛᱚᱜ ᱴᱟᱭᱤᱢ ᱫᱚ ᱚᱱᱟ ᱠᱚᱫᱚ ᱚᱱᱟᱜ ᱜᱮ ᱧᱟᱢᱚᱜ ᱟᱥᱮ ᱟᱫᱚ ᱚᱱᱟᱛᱮ ᱦᱚᱲ ᱠᱚ ᱡᱚᱛᱚ ᱡᱚᱛᱚ ᱦᱚᱲ ᱜᱮ ᱚᱱᱟ ᱫᱷᱟᱱᱫᱟ ᱨᱮᱠᱚ ᱛᱟᱦᱮᱱᱟ᱾ ᱥᱮᱛᱟᱜ ᱵᱷᱳᱨ ᱨᱮᱫᱚ ᱟᱫᱚ ᱚᱱᱟᱛᱮ ᱵᱮᱨᱮᱫ ᱠᱟᱛᱮᱜ ᱚᱱᱟ ᱠᱷᱤᱡᱩᱨ ᱦᱟᱞᱟᱝ ᱥᱮ ᱠᱤᱛᱟᱹ ᱦᱟᱞᱟᱝ ᱜᱮ ᱞᱟᱦᱟ ᱪᱟᱞᱟᱜ ᱦᱩᱭᱩᱜᱼᱟ᱾
ᱦᱳ ᱟᱫᱚ ᱜᱚᱝᱠᱮ ᱞᱤᱧ ᱞᱟᱹᱭᱮᱜᱼᱟ ᱱᱮᱛᱟᱨ ᱦᱚᱸ ᱛᱟᱞᱮ ᱵᱤᱞᱤ ᱠᱚᱦᱚᱸ ᱫᱚᱢᱮ ᱧᱟᱢᱚᱜ ᱜᱮᱭᱟ ᱛᱚ ᱦᱮᱸᱼᱼ
ᱦᱳᱭ ᱦᱳᱭ
ᱦᱮᱸ ᱟ ᱛᱟᱦᱚᱞᱮ ᱚᱠᱟ ᱞᱮᱠᱟ ᱠᱟᱛᱮᱫ ᱤᱧ ᱡᱚᱢ ᱠᱟᱜᱼᱟ ᱯᱤᱴᱷᱟᱹ ᱠᱟᱛᱮᱫᱼᱼ ᱮ ᱵᱮᱨᱮᱞ ᱛᱮᱼᱼ
ᱜᱚᱝᱠᱮ ᱟᱹᱞᱤᱧ ᱫᱚ ᱵᱮᱨᱮᱞ ᱡᱦ ᱞᱤᱧ ᱡᱚᱢ ᱠᱟᱫᱟ᱾ ᱟᱨ ᱯᱤᱴᱷᱟᱹ ᱠᱟᱛᱮᱫ ᱦᱚᱸ ᱯᱤᱴᱷᱟᱹ ᱠᱟᱛᱮᱫ ᱫᱚ ᱟᱹᱰᱤ ᱟᱹᱰᱤ ᱪᱮᱨᱦᱨᱟ ᱥᱤᱵᱤᱞᱟ᱾ ᱤᱧ ᱞᱤᱧ ᱞᱟᱹᱭᱟ᱾ ᱵᱮᱨᱮᱞ ᱠᱟ ᱠᱟᱛᱮᱫ ᱫᱚ ᱩᱱᱟᱹᱜ ᱪᱮᱦᱨᱟ ᱫᱚ ᱥᱤᱵᱤᱞ ᱫᱚ ᱥᱤᱵᱤᱞ ᱫᱚ ᱥᱤᱵᱤᱞᱟ ᱟᱫᱚ ᱩᱱᱟᱹᱜᱼᱼ ᱪᱮᱦᱨᱟ ᱫᱚ ᱵᱟᱝ ᱵᱩᱡᱩᱜᱼᱟ᱾
ᱦᱳᱭ ᱦᱳᱭ ᱦᱳᱭ
ᱜᱚᱢᱠᱮ ᱟᱵᱮᱱ ᱜᱮ ᱪᱮᱫ ᱡᱚᱢ ᱵᱟᱲᱟ ᱠᱟᱫᱟᱵᱮᱱ ᱥᱮ ᱵᱟᱝ?
ᱦᱳᱭ ᱦᱳᱭ ᱱᱮᱛᱟᱨ ᱢᱟᱛᱚ ᱫᱚᱢᱮ ᱜᱮᱠᱚ ᱡᱚᱢ ᱛᱟᱞᱮ ᱯᱤᱴᱷᱟᱹ ᱦᱮᱸᱥᱮᱼᱼ ᱦᱮᱸ ᱟᱨᱚ ᱚᱱᱟ ᱛᱟᱞᱮ ᱯᱤᱴᱷᱟᱹ ᱠᱟᱛᱮᱜ ᱚᱱᱟ ᱡᱟᱦᱟᱸ ᱟᱹᱴᱷᱤ ᱠᱚᱠᱚ ᱜᱤᱰᱤᱭᱟ᱾ ᱚᱱᱟ ᱠᱚᱦᱚᱸ ᱦᱟᱸᱜ ᱯᱚᱴᱠᱚᱡ ᱞᱮᱱᱠᱟᱱ ᱚᱱᱟ ᱠᱚᱦᱚᱸ ᱞᱮ ᱡᱚᱢ ᱜᱮᱭᱟ ᱨᱟᱯᱟᱜ ᱠᱟᱛᱮᱜ ᱛᱟᱯᱚᱨᱮ ᱚᱱᱟ ᱢᱟᱜᱼᱼ ᱠᱷᱟᱫᱤ ᱠᱟᱛᱮᱫ